ᱦᱮᱸ ᱡᱚᱦᱟᱨ ᱜᱮ ᱾ ᱪᱮᱫ ᱦᱮᱸ ᱦᱮᱸ, ᱨᱚᱲ ᱠᱚ ᱟᱸᱡᱚᱢᱚᱜ ᱠᱟᱱᱟ ᱵᱷᱟᱹᱜᱤ ᱜᱮ ᱾ ᱟᱨ ᱤᱧᱟᱹᱜ ᱪᱮᱫ ᱞᱮᱠᱟ ᱟᱸᱡᱚᱢᱚᱜ ᱠᱟᱱᱟ?
ᱦᱮᱸ ᱦᱮᱸ, ᱟᱢᱟᱜ ᱵᱷᱟᱜᱤ ᱜᱮ ᱟᱸᱡᱚᱢᱚᱜ ᱠᱟᱱᱟ ᱾
ᱦᱳᱭ ᱦᱳᱭ ᱾ ᱪᱮᱫᱞᱮᱠᱟ ᱵᱮᱥ ᱵᱟᱲᱟ ᱜᱮᱭᱟ ᱱᱤᱭᱟᱹ ᱜᱷᱟᱹᱲᱤᱡ ᱫᱚ?
ᱦᱮᱸ ᱦᱮᱸ, ᱵᱮᱥ ᱵᱟᱲᱟ ᱵᱚᱞᱛᱮ ᱚᱱᱮ ᱚᱭᱮᱫᱟᱨ ᱠᱚ ᱪᱮᱧᱡᱮᱭᱟ ᱴᱷᱟᱱᱰᱟ ᱠᱚ ᱡᱚᱴᱟᱣ ᱦᱩᱭᱩ ᱟᱠᱟᱱᱟ ᱾
ᱚ ᱟᱪᱪᱷᱟ, ᱦᱳᱭ ᱾
ᱟᱢ ᱫᱚ?
ᱛᱟᱦᱞᱮ ᱤᱧᱦᱚᱸ ᱚᱱᱠᱟᱜᱮ ᱤᱧᱫᱚ ᱵᱮᱥ ᱵᱟᱲᱟ ᱜᱮ ᱢᱤᱱᱟᱹᱧᱟ ᱟᱞᱮ ᱚᱲᱟᱜ ᱦᱚᱲ ᱠᱚᱜᱮ ᱠᱟᱹᱡ ᱴᱷᱟᱱᱰᱟ ᱠᱚ ᱧᱟᱢ ᱟᱠᱟᱫ ᱠᱚᱣᱟ,
ᱚᱻ
ᱦᱮᱸ ᱾
ᱞᱟᱹᱭ ᱢᱮ ᱾
ᱛᱟᱦᱚᱞᱮ, ᱡᱚᱢ ᱵᱟᱲᱟ ᱠᱚᱫᱚ ᱦᱩᱭᱩ ᱟᱠᱟᱱᱟ ᱥᱮ ᱵᱟᱝᱟ?
ᱦᱮᱸ ᱡᱚᱢ ᱫᱩᱧ ᱡᱚᱢ ᱟᱠᱟᱜ ᱪᱟ, ᱵᱤᱥᱠᱩᱴ ᱤᱧ ᱡᱚᱢ ᱟᱠᱟᱜᱼᱟ ᱱᱤᱛᱚᱜ ᱾ ᱮᱱᱟᱱ ᱫᱚ ᱛᱤᱠᱤᱱ ᱡᱚᱢ ᱞᱮᱫ ᱛᱟᱦᱮᱸᱫ ᱜᱮ ᱟᱨ ᱱᱤᱛᱚᱜ ᱮᱢᱱᱤ ᱛᱷᱚᱲᱟ ᱛᱮᱜᱮ ᱪᱟ ᱵᱤᱥ ᱠᱩᱴ ᱡᱚᱢ ᱦᱩᱭᱩ ᱟᱠᱟᱱᱟ, ᱟᱢ ᱫᱚ?
ᱚ, ᱤᱧᱫᱚ ᱤᱧᱫᱚ ᱵᱟᱹᱧ ᱡᱚᱢ ᱟᱠᱟᱜᱼᱟ ᱾ ᱦᱩᱸ, ᱤᱧ ᱫᱚ ᱦᱳᱭ ᱾ ᱛᱮᱦᱮᱧ ᱫᱚ ᱢᱟᱱᱮ ᱨᱤᱞᱥ ᱠᱚᱞᱮ ᱵᱮᱱᱟᱣᱮᱫ ᱛᱟᱦᱮᱸᱼᱟ ᱥᱮ ᱯᱷᱳᱱ ᱨᱮ ᱾ ᱯᱳᱥᱴ ᱞᱟᱹᱜᱤᱫ ᱟᱫᱚ ᱚᱱᱟ ᱠᱚ ᱵᱮᱱᱟᱣ ᱛᱮᱜᱮ ᱟᱫᱚ ᱫᱟᱠᱟ ᱡᱚᱢ ᱠᱚ, ᱠᱟᱹᱡ ᱜᱷᱟᱹᱲᱤᱡ ᱮᱱᱟ ᱟᱫᱚ ᱚᱱᱟ ᱠᱷᱟᱹᱛᱤᱨ ᱛᱮᱜᱮ ᱵᱟ ᱨᱮᱸᱜᱮᱡ ᱠᱚ ᱵᱟᱝ ᱦᱤᱡᱩᱜ ᱠᱟᱱᱟ ᱾
ᱚ ᱫᱚᱢᱮ ᱛᱟᱨ ᱢᱟᱱᱮ ᱨᱤᱞᱥ ᱠᱚ ᱠᱚᱨᱟᱣ ᱫᱟᱲᱮᱭᱟᱜᱼᱟ ᱵᱟᱝ ᱥᱮ ᱾
ᱦᱳᱭ ᱦᱳᱭ ᱚᱱᱟ ᱠᱚᱫᱚ ᱟᱞᱮ ᱫᱚ ᱚᱱᱟ ᱠᱚᱫᱚ ᱟᱞᱮ ᱫᱚ ᱫᱚᱢᱮ ᱞᱮ ᱠᱩᱥᱤᱭᱟᱜᱼᱟ ᱾
ᱚ, ᱦᱮᱛᱳ ᱱᱟᱯᱟᱭ ᱾
ᱦᱳᱭ ᱦᱳᱭ ᱛᱟᱦᱚᱞᱮ ᱛᱟᱦᱚᱞᱮ ᱟᱢᱫᱚ ᱮᱱᱮᱡ ᱮᱱᱮᱡ ᱵᱟᱲᱟᱭ ᱜᱮᱭᱟᱢ ᱥᱮ ᱵᱟᱝ? ᱮᱱᱮᱡ ᱠᱚᱢ ᱠᱩᱥᱤᱭᱟᱜ ᱜᱮᱭᱟ ᱥᱮ ᱵᱟᱝᱟ?
ᱵᱟᱝᱜᱮ, ᱵᱟᱹᱧ ᱠᱩᱥᱤᱭᱟᱜ ᱜᱮᱭᱟ ᱤᱧ ᱫᱚ, ᱩᱱᱟᱹᱜ ᱵᱟᱹᱧ ᱪᱟᱞᱟᱣ ᱵᱟᱲᱟᱜ ᱜᱮᱭᱟ ᱾ ᱯᱳᱜᱨᱟᱢ ᱠᱚᱫᱚ ᱾ ᱟᱢ ᱫᱚ?
ᱤᱧ ᱤᱧᱫᱚ ᱤᱧᱫᱚᱧ ᱠᱩᱥᱤᱭᱟᱜ ᱜᱮᱭᱟ ᱫᱚᱢᱮ ᱮᱱᱮᱡ ᱠᱚ, ᱯᱨᱳᱜᱨᱟᱢ ᱠᱚ, ᱤᱧᱫᱚ ᱜᱚᱴᱟᱜᱤᱧ ᱪᱟᱞᱟᱜ ᱜᱮᱭᱟ ᱾
ᱚ, ᱦᱮᱸᱛᱚ ᱚᱱᱟ ᱛᱮᱜᱮ ᱛᱚᱧ ᱟᱸᱡᱚᱢ ᱠᱮᱫ ᱜᱮᱭᱟ ᱟᱹᱰᱤ ᱨᱤᱞᱥ ᱫᱚᱢᱮᱢ ᱠᱚᱨᱟᱣᱮᱫᱼᱟ ᱪᱮᱛᱠᱟ ᱾ ᱦᱮᱸᱥᱮ, ᱨᱤᱞᱥ ᱠᱚ ᱫᱚᱢᱮᱢ ᱠᱚᱨᱟᱣᱮᱫᱼᱟ ᱦᱮᱸ ᱥᱮ ᱾
ᱦᱳᱭ ᱦᱳᱭ ᱨᱤᱞᱥ ᱠᱚ ᱢᱟᱱᱮ ᱤᱧᱫᱚ ᱢᱟᱱᱮ ᱴᱚᱯ ᱴᱚᱯ ᱨᱮ ᱢᱮᱱᱟᱹᱧᱟ ᱢᱟᱱᱮ ᱨᱤᱞᱥ ᱵᱮᱱᱟᱣ ᱨᱮᱫᱚ, ᱯᱩᱭᱥᱟᱹ ᱟᱹᱰᱤ ᱜᱟᱱᱤᱧ ᱠᱟᱢᱟᱣ ᱟᱠᱟᱫᱼᱟ ᱾ ᱢᱤᱫ ᱞᱟᱠᱷ ᱜᱟᱱ ᱚᱱᱠᱟ ᱾ ᱦᱳᱭ ᱾
ᱚᱱᱟ ᱛᱟᱨᱢᱟᱱᱮ ᱚᱱᱟ ᱛᱮᱜᱮᱢ ᱤᱱᱠᱟᱢ ᱮᱜ ᱟ ᱟᱢ ᱫᱚ?
ᱦᱳᱭ ᱦᱳᱭ ᱚᱱᱟ ᱛᱮᱜᱮ ᱤᱱᱠᱟᱢ ᱦᱩᱭᱩᱜ ᱠᱟᱱᱟ ᱾ ᱟᱯᱮ ᱟᱯᱮ ᱫᱤᱥᱚᱢ ᱫᱚ ᱪᱮᱫ ᱫᱤᱥᱚᱢ ᱠᱟᱱᱟ? ᱵᱤᱨ ᱫᱤᱥᱚᱢ ᱥᱮ?
ᱦᱮᱸ ᱵᱟᱠᱷᱟᱱ ᱴᱟᱣᱟᱨ ᱜᱮ ᱠᱷᱩᱵ ᱮ ᱯᱨᱚᱵᱞᱮᱢ ᱛᱟᱞᱮᱭᱟ ᱟᱹᱲᱤᱥ ᱜᱮᱢ ᱵᱩᱡᱷᱟᱹᱣᱟ ᱾ ᱴᱟᱣᱟᱨ ᱦᱚᱸ ᱧᱟᱢᱟᱭ ᱥᱮ ᱵᱟᱝᱟ ᱵᱤᱨ ᱫᱤᱥᱚᱢ ᱦᱚᱲ ᱛᱚ ᱾
ᱠᱚᱫᱚ ᱫᱚᱢᱮ ᱧᱟᱢᱮᱫ ᱜᱮᱭᱟ, ᱟᱫᱚ ᱫᱚᱢᱮ ᱥᱮᱛᱟ ᱠᱚᱠᱚ ᱨᱟᱜᱮᱫᱼᱟ ᱛᱚ ᱟᱫᱚᱧ ᱞᱟᱹᱭᱮᱫᱼᱟ ᱯᱟᱞᱮ ᱦᱟᱹᱛᱤ ᱠᱚᱠᱚ ᱦᱮᱡ ᱮᱢᱟᱱ ᱠᱟᱱᱟ ᱾
ᱚ ᱦᱮᱸ ᱵᱟᱠᱷᱟᱱ ᱥᱮᱛᱟ ᱩᱱᱠᱩ ᱩᱱᱟᱹᱜ ᱫᱚ ᱵᱟᱹᱪᱩᱜ ᱠᱚᱣᱟ ᱠᱚᱢ ᱵᱟᱨᱭᱟ ᱜᱟᱱ ᱢᱮᱱᱟᱜ ᱠᱚᱣᱟ, ᱵᱟᱨᱭᱟ ᱯᱮᱭᱟ ᱟᱹᱥᱩᱞ ᱠᱟᱣ ᱱᱟᱞᱮ ᱾ ᱨᱟᱥᱛᱟ ᱫᱷᱟᱨᱮ ᱠᱚᱨᱮ ᱡᱟᱦᱟᱸ ᱜᱮ ᱦᱟᱹᱛᱤ ᱠᱚ ᱠᱚ ᱦᱤᱡᱩᱜᱼᱟ ᱛᱚ ᱞᱟᱜᱟᱣ ᱮᱢᱟᱱ ᱠᱚᱣᱟ ᱠᱚ ᱚᱱᱟᱛᱮ ᱵᱩᱡᱷᱟᱹᱣ ᱧᱟᱢᱟ ᱾ ᱟᱞᱮ ᱠᱩᱲᱦᱤᱭᱟ ᱠᱚ ᱛᱚ ᱚᱱᱟ ᱦᱚᱛᱮᱡ ᱛᱮ ᱫᱚᱦᱚ ᱠᱟᱣᱱᱟᱞᱮ ᱾ ᱥᱮᱯᱴᱤ ᱫᱚ ᱫᱚᱨᱠᱟᱨ ᱜᱮᱥᱮ ᱢᱟᱱᱮ ᱵᱟᱧᱪᱟ ᱫᱚᱨᱠᱟᱨ ᱥᱮ ᱦᱟᱛᱤ ᱦᱟᱛᱤ ᱡᱩᱫᱤ ᱦᱤᱡᱩᱜᱼᱟ ᱚᱠᱚᱭ ᱞᱟᱹᱭᱟᱢᱟᱭ ᱞᱟᱹᱭᱢᱮ, ᱩᱱᱠᱩ ᱥᱮᱛᱟ ᱠᱚᱠᱚ ᱛᱟᱦᱮᱸ ᱞᱮᱱ ᱠᱷᱟᱱ ᱦᱩᱨᱤ ᱥᱟᱰᱮᱭᱟᱠᱚ ᱾
ᱦᱳᱭ, ᱥᱮᱛᱟ ᱠᱚᱦᱚᱸ ᱦᱳᱭ ᱾ ᱟᱹᱛᱩ ᱫᱤᱥᱚᱢ ᱨᱮᱫᱚ ᱥᱮᱛᱟ ᱠᱚᱫᱚ ᱟᱹᱥᱩᱞ ᱫᱚᱨᱟᱨ ᱜᱮᱭᱟ, ᱢᱟᱱᱮ ᱩᱱᱠᱩ ᱠᱷᱟᱹᱛᱤᱨ ᱛᱮᱜᱮ ᱡᱚᱛᱚ ᱠᱤᱪᱷᱩᱢ ᱴᱷᱤᱠᱟᱹᱭᱟ ᱾ ᱢᱟᱱᱮ ᱡᱷᱚᱛᱚ ᱠᱤᱪᱷᱩ ᱜᱮᱠᱚ ᱵᱟᱲᱟᱭ ᱦᱚᱪᱚ ᱢᱮᱭᱟ ᱦᱳᱭ ᱟᱞᱮ ᱟᱞᱮ ᱤᱡ ᱢᱤᱫᱴᱤᱡ ᱥᱮᱛᱟ ᱫᱚ ᱢᱮᱱᱟᱭᱟ ᱟᱫᱚ ᱟᱞᱮ ᱫᱚ ᱵᱤᱫᱮᱥᱤ ᱥᱮᱛᱟ ᱠᱟᱱ ᱛᱟᱞᱮᱭᱟ ᱩᱱᱤ ᱫᱚ ᱦᱳᱭ ᱦᱳᱭ ᱩᱱᱠᱩ ᱡᱟᱸᱦᱟᱭ ᱜᱩᱞᱩ ᱜᱩᱞᱩ ᱠᱚ ᱛᱟᱦᱮᱱ ᱜᱮᱭᱟ ᱟᱫᱚ ᱟᱞᱮ ᱫᱚ ᱢᱟᱱᱮ ᱪᱮᱫ ᱠᱚ ᱞᱟᱹᱭᱟ ᱵᱟᱞᱮ ᱢᱟᱱᱮ ᱚᱱᱟ ᱠᱚ ᱠᱷᱟᱹᱛᱤᱨ ᱫᱚ ᱵᱟᱝ ᱚᱲᱟᱜ ᱵᱷᱤ ᱵᱷᱤᱛᱤᱨ ᱨᱮᱜᱮ ᱛᱟᱸᱦᱮᱱ ᱜᱮᱭᱟ
ᱚ ᱛᱟᱨᱢᱟᱱᱮ ᱠᱩᱲᱤ ᱥᱮ ᱠᱚᱲᱟ ᱯᱮ ᱫᱚᱦᱚ ᱟᱹᱥᱩᱞ ᱠᱟᱣᱱᱟ ᱢᱟᱱᱮ ᱢᱤᱫᱴᱤᱡ ᱥᱮ ᱵᱟᱨᱭᱟ ᱚ ᱠᱩᱲᱤ ᱥᱮᱛᱟ ᱜᱮ ᱛᱟᱦᱚᱞᱮ ᱦᱚᱯᱚᱱ ᱟᱯᱮ ᱭᱟᱭ ᱦᱟᱜ ᱦᱮᱸ ᱦᱮᱸᱥᱮ
ᱦᱳᱭ ᱦᱳᱭ ᱦᱚᱯᱚᱱ ᱟᱞᱮᱭᱟᱭ ᱟᱹᱥᱩᱞ ᱠᱚᱣᱟᱞᱮ ᱟᱹᱰᱤ ᱫᱟᱢ ᱛᱮᱞᱮ ᱦᱟᱛᱟᱣ ᱦᱟᱛᱟᱣ ᱠᱟᱫᱮᱭᱟ ᱫᱚᱥ ᱦᱟᱡᱟᱨ ᱛᱮ
ᱚ ᱾
ᱦᱳᱭ ᱟᱫᱚ ᱟᱯᱮ ᱫᱚ ᱵᱟᱯᱮ ᱟᱯᱮᱫ ᱫᱚ ᱪᱤᱞᱤ ᱠᱚᱯᱮ ᱟᱹᱥᱩᱞ ᱠᱟᱫ ᱠᱚᱣᱟ?
ᱟᱞᱮ ᱟᱞᱮ ᱫᱚᱞᱮ ᱟᱹᱥᱩᱞ ᱟᱠᱟ ᱫᱮᱭᱟ ᱤᱭᱟᱹ ᱟᱞᱮᱫᱚ ᱥᱩᱠᱨᱤ ᱞᱮ ᱟᱹᱥᱩᱞ ᱠᱟᱣᱱᱟ ᱢᱮᱨᱚᱢ ᱞᱮ ᱟᱹᱥᱩᱞ ᱠᱟᱣᱱᱟ ᱰᱟᱝᱨᱤ ᱞᱮ ᱟᱹᱥᱩᱞ ᱟᱹᱥᱩᱞ ᱠᱟᱣᱱᱟ
ᱚ ᱟᱪᱪᱷᱟ ᱛᱟᱦᱚᱞᱮ ᱩᱱᱠᱩ ᱩᱱᱠᱩ ᱠᱚᱫᱚ ᱚᱠᱚᱭ ᱧᱮᱞ ᱠᱚᱜᱮᱭᱟ ᱟᱯᱮ ᱜᱮ ᱥᱮ ᱡᱟᱦᱟᱸᱭ ᱥᱮ ᱜᱩᱛᱤ ᱠᱚ ᱠᱟᱹᱢᱤ ᱠᱚᱯᱮ ᱫᱚᱦᱚ ᱟᱠᱟᱫ ᱠᱚᱣᱟ
ᱵᱟᱝ ᱜᱮ ᱟᱜᱩ ᱛᱮᱫᱚ ᱚᱠᱟ ᱨᱮ ᱚᱲᱟᱜ ᱨᱮᱱ ᱜᱮ ᱡᱚᱛᱚ ᱦᱚᱲ ᱟᱹᱰᱤ ᱜᱟᱱ ᱟᱞᱮ ᱟᱹᱰᱤ ᱥᱮᱬᱟ ᱯᱷᱮᱢᱮᱞᱤ ᱛᱟᱞᱮ ᱛᱚ ᱟᱫᱚ ᱠᱟᱠᱟ ᱛᱟᱠᱚ ᱠᱚ ᱧᱮᱞ ᱠᱚᱜᱮᱭᱟ ᱟᱨ ᱦᱚᱯᱚᱱ ᱢᱮᱱᱟᱜ ᱠᱚᱜᱮᱭᱟ ᱚᱲᱟᱜ ᱨᱮᱱ ᱫᱟᱫᱟ ᱠᱚ ᱫᱟᱫᱟ ᱛᱟᱠᱚ ᱠᱚ ᱧᱮᱞ ᱠᱚᱜᱮᱭᱟ ᱤᱧ ᱫᱚ ᱚᱲᱟᱜ ᱨᱮᱜᱤᱧ ᱛᱟᱦᱮᱱ ᱜᱮᱭᱟ
ᱚᱻ ᱛᱟᱦᱚᱞᱮ ᱟᱢᱟᱜ ᱫᱚ ᱚᱞᱚᱜ ᱯᱟᱲᱦᱟᱣ ᱫᱚ ᱛᱤᱱᱟᱹᱜ ᱢᱟᱱᱮ ᱯᱟᱲᱦᱟᱜ ᱠᱟᱱᱟᱢ ᱥᱮᱢ ᱵᱟᱹᱜᱤ ᱭᱟᱠᱟᱜᱼᱟ
ᱵᱟᱝ ᱜᱮ ᱯᱟᱲᱦᱟᱜ ᱠᱟᱱᱟᱹᱧ ᱦᱳᱥᱴᱮᱞ ᱨᱮ ᱮᱭᱤᱴ ᱨᱤᱧ ᱯᱟᱲᱦᱟᱜ ᱠᱟᱱᱟ ᱚᱲᱟᱜ ᱨᱮ ᱱᱤᱛ ᱫᱚ ᱪᱷᱩᱴᱤ ᱮᱠ ᱫᱚᱢᱮ ᱥᱤᱛᱩᱝ ᱮ ᱛᱮ ᱚᱲᱟᱜ ᱠᱚ ᱟᱜᱩ ᱟᱠᱟ ᱫᱤᱧᱟ ᱟᱨ ᱱᱤᱭᱟᱹ ᱥᱤᱡᱮᱱ ᱢᱟ ᱵᱟᱯᱞᱟ ᱠᱚ ᱦᱩᱭᱩᱜᱼᱟ ᱥᱮ ᱚᱱᱟ ᱛᱮᱠᱚ ᱟᱹᱜᱩ ᱞᱤᱫᱤᱧᱟ
ᱚ ᱦᱳᱥᱴᱮᱞ ᱦᱳᱥᱴᱮᱞ ᱨᱮᱢ ᱛᱟᱸᱦᱮᱱ ᱜᱮᱭᱟ ᱟᱢ ᱫᱚ
ᱦᱮᱸ
ᱟᱪᱪᱷᱟ ᱦᱳᱭ ᱛᱟᱦᱚᱞᱮ ᱵᱟᱯᱞᱟ ᱠᱚᱫᱚ ᱱᱟᱜ ᱫᱚᱢᱮ ᱟᱯᱮ ᱥᱮᱫ ᱫᱚ ᱦᱩᱭᱩᱜ ᱠᱟᱱᱟ ᱱᱤᱛᱚᱜ
ᱦᱮᱸ ᱦᱮᱸ ᱦᱩᱭᱩᱜ ᱨᱮ ᱪᱟᱵᱟ ᱧᱚᱜ ᱟᱠᱟᱱᱟ ᱦᱮᱸᱥᱮ
ᱫᱚᱝ ᱮᱱᱮᱡ ᱫᱚ ᱟᱸᱡᱚᱢ ᱵᱟᱲᱟ ᱟᱠᱟᱫ ᱟᱹᱧ ᱫᱚᱝ ᱞᱟᱜᱽᱲᱮ ᱠᱚᱫᱚ ᱟᱫᱚ ᱰᱟᱹᱵᱩᱝ ᱰᱟᱹᱵᱩᱝ ᱠᱚ ᱨᱩᱭᱟ ᱚᱱᱠᱟ ᱜᱤᱧ ᱮᱱᱮᱡ ᱵᱟᱲᱟᱭ ᱜᱮᱭᱟ ᱩᱱᱟᱹᱜ ᱫᱚ ᱵᱟᱹᱧ ᱵᱟᱲᱟᱭᱟ ᱤᱧ ᱫᱚ
ᱵᱟᱝ-ᱟ ᱵᱟᱯᱞᱟ ᱠᱚᱨᱮᱢ ᱪᱟᱞᱟᱜ ᱜᱮᱭᱟ ᱥᱮ ᱵᱟᱝ-ᱟ ᱫᱚᱝ ᱮᱱᱮᱡ ᱵᱟᱯᱞᱟ ᱨᱮ ᱮᱱᱮᱡ ᱫᱚᱠᱚ
ᱵᱟᱯᱞᱟ ᱮᱱᱮᱡ ᱠᱚᱫᱚ ᱵᱟᱹᱧ ᱪᱟᱞᱟᱜ ᱜᱮᱭᱟ ᱥᱩᱫᱷᱩ ᱡᱚᱢ ᱡᱚᱠᱷᱚᱡ ᱤᱧ ᱪᱟᱞᱟᱜ ᱜᱮᱭᱟ ᱢᱟᱱᱮ ᱵᱷᱚᱡᱽ ᱡᱚᱢ ᱡᱚᱠᱷᱚᱡ ᱤᱧ ᱪᱟᱞᱟᱜ ᱜᱮᱭᱟ ᱟᱞᱮ ᱟᱛᱳ ᱚᱱᱟ ᱵᱚᱠᱥ ᱠᱚᱛᱮ ᱠᱚ ᱮᱱᱮᱡ ᱵᱟᱲᱟᱭ ᱜᱮᱭᱟ ᱤᱱᱟᱹᱜᱮ ᱥᱮᱨᱮᱧ ᱠᱚᱫᱚ ᱵᱟᱹᱧ ᱵᱟᱲᱟᱭᱟ ᱤᱧ ᱫᱚ ᱮᱱᱮᱡ ᱟᱠᱚ ᱩᱱ ᱡᱚᱠᱷᱚᱱ ᱱᱮᱛᱟᱨ ᱢᱟ ᱜᱚᱴᱟ ᱜᱮᱛᱚ ᱵᱚᱠᱥ ᱠᱚ
ᱚ ᱦᱳᱭ ᱚᱱᱠᱟ ᱜᱮ ᱜᱚᱴᱟ ᱫᱤᱥᱚᱢ ᱜᱮ ᱚᱱᱠᱟ ᱵᱚᱠᱥ ᱛᱮᱜᱮ ᱱᱤᱛᱚᱜ ᱫᱚ ᱦᱮᱸᱥᱮ ᱮᱜ ᱤᱭᱟᱹ ᱢᱟᱱᱮ ᱨᱩ ᱠᱚᱦᱚ ᱵᱟᱠᱚ ᱥᱮᱬᱟ ᱡᱚᱝᱟᱜ ᱠᱟᱱᱟ ᱜᱤᱫᱽᱨᱟᱹ ᱠᱚ
ᱦᱮ ᱵᱟᱠᱷᱟᱱ
ᱨᱩ ᱠᱚᱦᱚ ᱵᱟᱠᱚ ᱵᱟᱲᱟᱭᱟ
ᱟᱨ ᱟᱞᱮ ᱢᱟ ᱠᱤᱪᱷᱩ ᱫᱤᱠᱩ ᱢᱮᱥᱟ ᱦᱚᱲ ᱢᱮᱱᱟᱜ ᱠᱚᱣᱟ ᱥᱮ ᱢᱟᱱᱮ ᱠᱤᱪᱷᱩ ᱴᱟᱜ ᱫᱤᱠᱩ ᱠᱤᱪᱷᱩ ᱴᱟᱜ ᱥᱟᱱᱛᱟᱲ ᱚᱱᱠᱟ ᱢᱮᱱᱟᱜ ᱞᱮᱭᱟ ᱪᱷᱟᱲᱵᱤᱲ ᱪᱷᱟᱲᱵᱤᱲ ᱚᱲᱟᱜ ᱦᱚᱸ ᱟᱹᱰᱤ ᱥᱟᱺᱜᱤᱧ ᱥᱟᱺᱜᱤᱧ ᱨᱮᱛᱚ ᱚᱠᱚᱭ ᱩᱱᱟᱹᱜ ᱫᱚᱭ ᱤᱭᱟᱹᱭᱮᱫ ᱠᱚᱣᱟ ᱡᱚᱲᱚ ᱡᱚᱴᱚᱜ ᱠᱟᱱᱟ ᱠᱚ ᱥᱟᱱᱛᱟᱲ ᱞᱟᱹᱭ ᱢᱮ ᱪᱷᱟᱲᱵᱤᱲ ᱪᱷᱟᱲᱵᱤᱲ ᱠᱚ ᱛᱟᱸᱦᱮᱱ ᱠᱟᱱᱟ ᱛᱚ ᱚᱱᱟ ᱛᱮ ᱩᱱᱟᱹᱜ ᱵᱚᱠᱥ ᱟᱛᱮᱜ ᱜᱮᱠᱚ ᱞᱚᱜᱚᱱ ᱞᱚᱜᱚᱱ ᱠᱟᱹᱢᱤ ᱠᱚᱠᱚ ᱛᱚᱨᱟᱭᱮᱫᱼᱟ ᱱᱮᱛᱟᱨ ᱢᱟ ᱟᱠᱚᱭ ᱮᱱᱮᱡ ᱥᱮᱨᱮᱧᱟ
ᱦᱳᱭ ᱦᱳᱭ ᱠᱟᱛᱷᱟ ᱠᱟᱱ ᱜᱮᱭᱟ ᱛᱟᱦᱚᱞᱮ ᱱᱤᱛᱚᱜ ᱫᱚ ᱢᱟᱱᱮ ᱮᱸ ᱛᱤᱱᱟᱹᱜ ᱫᱷᱟᱹᱵᱤᱡ ᱮᱢ ᱯᱟᱲᱦᱟᱜᱼᱟ ᱢᱟᱱᱮ ᱟᱢᱟᱜ ᱪᱮᱫ ᱩᱭᱦᱟᱹᱨ ᱪᱤᱱᱛᱟᱹ ᱛᱟᱢ
ᱟ ᱤᱧᱨᱮᱧ ᱟᱭᱳ ᱵᱟᱵᱟ ᱢᱟᱠᱤᱱ ᱞᱟᱹᱭ ᱠᱟᱣᱫᱤᱧᱟ ᱮᱭᱤᱪ ᱮᱥ ᱚᱵᱫᱤ ᱠᱤᱱ ᱮᱢ ᱦᱚᱪᱚᱧᱟ ᱩᱪᱪᱚ ᱢᱟᱫᱷᱚᱢᱤᱠ ᱚᱵᱫᱤ ᱠᱤᱱ ᱮᱢ ᱦᱚᱪᱚᱧᱟ ᱟᱫᱚ ᱦᱟᱱᱛᱮ ᱫᱚ ᱵᱟᱠᱤᱱ ᱯᱟᱲᱦᱟᱣ ᱦᱚᱪᱚᱧᱟ ᱯᱟᱞᱮ ᱟᱹᱰᱤ ᱜᱟᱱ ᱥᱮᱬᱟ ᱟᱞᱮ ᱛᱚ ᱯᱷᱮᱢᱮᱞᱤ ᱚᱱᱟ ᱛᱮ ᱥᱮᱬᱟ ᱯᱷᱮᱢᱮᱞᱤ ᱛᱚ ᱪᱤᱠᱟᱹ ᱞᱮᱠᱟ ᱛᱮᱠᱚ ᱪᱟᱹᱞᱩᱭ ᱛᱟᱢᱟ ᱞᱟᱹᱭᱢᱮ ᱠᱷᱚᱨᱪᱟ ᱠᱚ ᱚᱱᱟᱛᱮ
ᱦᱳᱭ ᱦᱳᱭ ᱛᱟᱦᱞᱮ ᱛᱟᱦᱞᱮ ᱛᱤᱱᱟᱹᱜ ᱢᱟᱱᱮ ᱪᱮᱫ ᱟᱫᱚ ᱟᱯᱮ ᱟᱯᱮ ᱥᱮᱫ ᱨᱮ ᱫᱚᱢᱮ ᱜᱟᱹᱰᱤ ᱠᱚ ᱥᱟᱰᱮ ᱠᱟᱱᱟ ᱟᱫᱚ ᱚᱸᱰᱮ ᱠᱷᱚᱱ ᱠᱟᱹᱴᱤᱡ ᱮᱢ ᱥᱟᱦᱟ ᱞᱮᱱᱠᱷᱟᱱ ᱟᱹᱰᱤ ᱱᱟᱯᱟᱭ ᱠᱚᱜᱼᱟ
ᱚᱻ
ᱦᱳᱭ ᱦᱳᱭ ᱢᱤᱫ ᱫᱷᱟᱨᱮ ᱢᱤᱫ ᱫᱷᱟᱨᱮ ᱧᱚᱜ ᱦᱤᱡᱩᱜ ᱢᱮ ᱱᱚᱛᱮ ᱦᱳᱭ ᱫᱚᱢᱮ ᱡᱳᱨ ᱥᱟᱰᱮ ᱠᱟᱱᱟ ᱢᱟᱥᱮ ᱪᱮᱫ ᱞᱤᱧ ᱞᱟᱹᱭ ᱮᱫᱟ ᱟᱫᱚ ᱢᱟᱱᱮ ᱮᱭᱤᱪ ᱮᱥ ᱯᱚᱨᱮ ᱫᱚ ᱪᱮᱫ ᱵᱤᱱ ᱪᱤᱠᱟᱹᱭᱟ ᱵᱟᱯᱞᱟ ᱵᱤᱱᱟ ᱠᱚ ᱥᱮ ᱪᱮᱫ ᱵᱤᱱ ᱪᱤᱠᱟᱹᱭᱟ
ᱵᱟᱯᱞᱟ ᱵᱚᱞᱛᱮ ᱫᱚ ᱵᱟᱯᱞᱟ ᱫᱚ ᱵᱟᱹᱞᱤᱧ ᱵᱟᱹᱧ ᱪᱤᱱᱛᱟᱹ ᱟᱠᱟᱜᱼᱟ ᱤᱧ ᱫᱚ ᱟᱫᱚ ᱢᱟ ᱛᱟᱠᱚ ᱡᱩᱫᱤ ᱠᱚ ᱞᱟᱹᱭᱟ ᱠᱚᱨᱟᱣ ᱦᱩᱭᱩᱜ ᱜᱮᱭᱟ ᱥᱮ
ᱟᱪᱪᱷᱟ ᱦᱳᱭ ᱵᱟᱠᱷᱟᱡ ᱞᱟᱹᱭᱮᱫ ᱟᱹᱵᱤᱱ ᱫᱚ ᱵᱟᱹᱵᱤᱱ ᱯᱟᱲᱦᱟᱜᱼᱟ ᱮᱱᱠᱷᱟᱡ ᱯᱟᱞᱮᱫ ᱡᱩᱫᱤ ᱠᱚ ᱵᱟᱯᱞᱟ ᱠᱟᱵᱤᱱᱟ
ᱟᱫᱚ ᱟᱹᱛᱩ ᱫᱤᱥᱚᱢ ᱨᱮᱢᱟ ᱚᱱᱟ ᱜᱮᱛᱚ ᱦᱩᱭᱩᱜ ᱜᱮ ᱧᱮᱞ ᱢᱮ ᱤᱧ ᱢᱟᱧ ᱤᱧ ᱦᱟᱸᱜ ᱛᱤᱱᱟᱹᱜ ᱚᱵᱫᱤ ᱠᱚ ᱯᱟᱲᱦᱟᱣ ᱦᱚᱪᱚᱧ ᱠᱟᱱᱟ ᱯᱟᱞᱮ ᱢᱟᱫᱽᱫᱷᱚᱢᱤᱠ ᱚᱵᱫᱤ ᱜᱮᱠᱚ ᱯᱟᱲᱦᱟᱣ ᱦᱚᱪᱚᱧ ᱛᱟᱨᱯᱚᱨᱮ ᱯᱟᱞᱮ ᱠᱚ ᱡᱟᱢᱟᱭ ᱜᱤᱰᱤᱧᱟᱹ ᱯᱟᱞᱮ ᱦᱟᱸᱜ ᱚᱱᱠᱟᱧ ᱟᱸᱡᱚᱢᱮᱫ ᱠᱚᱣᱟ ᱯᱟᱲᱦᱟᱣ ᱫᱟᱲᱮᱧᱟᱹ ᱠᱚ ᱥᱮ ᱵᱟᱝ ᱮᱭᱤᱪᱮᱥ ᱢᱟᱱᱮ ᱩᱪᱪᱚ ᱢᱟᱫᱷᱚᱢᱤᱠ ᱫᱚᱠᱚ ᱮᱢ ᱦᱚᱪᱚᱧᱟ ᱥᱮ ᱵᱟᱝ ᱵᱟᱹᱧ ᱵᱟᱲᱟᱭᱟ ᱚᱱᱟ ᱫᱚ
ᱚ ᱟᱪᱪᱷᱟ ᱛᱟᱦᱞᱮ ᱱᱤᱛᱚᱜ ᱫᱚ ᱛᱤᱱᱟᱹᱜ ᱠᱮᱞᱟᱥ ᱨᱮᱢ ᱯᱟᱲᱦᱟᱜ ᱠᱟᱱᱟ?
ᱮᱭᱤᱴ ᱨᱮᱧ ᱯᱟᱲᱦᱟᱜ ᱠᱮᱱ ᱫᱚ ᱞᱟᱹᱭ ᱠᱮᱫ ᱫᱚᱧ
ᱚ ᱦᱚᱸ ᱦᱳᱭ ᱠᱟᱹᱴᱤᱡ
ᱚ
ᱮᱱᱟᱝ ᱫᱚ ᱮᱴᱟᱜ ᱞᱮᱠᱟᱧ ᱟᱸᱡᱚᱢ ᱠᱮᱫᱼᱟ ᱛᱚ ᱟᱫᱚ ᱚᱱᱟᱜᱮ ᱛᱟᱦᱚᱞᱮ ᱱᱟ ᱛᱟᱦᱚᱞᱮ ᱫᱚᱢ ᱦᱮᱰᱤᱧ ᱜᱮᱭᱟ ᱯᱚᱨᱮ ᱨᱮᱱᱟᱜ ᱫᱚ ᱦᱟᱸᱜ ᱯᱚᱨᱮ ᱧᱮᱞ ᱦᱩᱭᱩᱜᱼᱟ ᱟᱭᱳᱼᱵᱟᱵᱟ ᱦᱮᱱᱟᱜ ᱠᱤᱱ ᱜᱮᱫᱚ ᱵᱟᱯᱞᱟ ᱠᱚᱨᱮᱱᱟᱜ ᱫᱚ ᱱᱟᱜ ᱩᱱᱠᱩ ᱠᱚ ᱴᱷᱤᱠᱟ ᱦᱳᱭ ᱦᱳᱭ ᱟᱞᱚᱢ ᱦᱚᱨᱚᱵᱚᱨᱚᱜᱼᱟ ᱵᱟᱯᱞᱟ ᱨᱮᱱᱟᱜ ᱫᱚ ᱱᱤᱛᱚᱜ ᱫᱚ ᱯᱟᱲᱦᱟᱣ ᱡᱤᱭᱚᱱ ᱠᱟᱱ ᱛᱟᱢᱟ ᱯᱟᱲᱦᱟᱜ ᱢᱮ
ᱦᱮᱸ ᱛᱚ
ᱦᱳᱭ ᱛᱟᱦᱚᱞᱮ ᱮᱸ ᱛᱟᱦᱚᱞᱮ ᱟᱯᱮ ᱫᱚ ᱢᱟᱱᱮ ᱪᱮᱫᱞᱮᱠᱟ ᱟᱯᱮ ᱟᱹᱛᱩ ᱫᱤᱥᱚᱢ ᱨᱮᱫᱚ ᱤᱭᱟᱹ ᱵᱤᱨ ᱨᱮ ᱩᱫ ᱯᱩᱴᱠᱟᱹ ᱠᱚ ᱧᱟᱢᱚᱜ ᱜᱮᱭᱟ ᱥᱮ ᱵᱟᱝᱟ
ᱫᱩᱫ ᱯᱩᱴ ᱪᱮᱫ ᱯᱩᱴᱠᱟᱹ
ᱩᱴ ᱯᱩᱴᱠ ᱠᱚ ᱯᱩᱴ
ᱚ ᱦᱮᱸ ᱫᱚᱢᱮ ᱧᱟᱢᱚᱜ ᱵᱤᱨ ᱨᱮᱢᱟ ᱫᱚᱢᱮ ᱦᱩᱭᱩᱜ ᱫᱚᱢᱮ ᱥᱤᱵᱤᱞᱟ ᱱᱤᱛᱚᱜ ᱱᱤᱛᱚᱜ ᱫᱚ ᱤᱭᱟᱹ ᱩᱴ ᱯᱩᱴᱠᱟ ᱫᱚ ᱵᱟᱝ ᱦᱩᱭᱩᱜᱼᱟ ᱦᱟᱸᱜ ᱟᱨ ᱠᱤᱪᱷᱩ ᱫᱤᱱ ᱯᱚᱨᱮ ᱫᱩᱨᱜᱟᱹ ᱯᱩᱡᱟᱹ ᱫᱩᱨᱜᱟᱹ ᱯᱩᱡᱟᱹ ᱚᱱᱠᱟ ᱫᱟᱸᱥᱟᱭ ᱤᱭᱟᱹ ᱠᱚ ᱦᱩᱭᱩᱜᱼᱟ ᱛᱚ ᱚᱱᱠᱟ ᱚᱱᱟ ᱥᱮ ᱡᱮᱢᱚᱱ ᱦᱩᱭᱩᱜᱼᱟ ᱦᱟᱸᱩᱫ ᱯᱩᱴᱠᱟᱹ ᱠᱚᱫᱚ ᱱᱤᱛᱚᱜ ᱫᱚ ᱚᱱᱟ ᱵᱩᱥᱩᱵ ᱩᱫ ᱠᱚᱜᱮ ᱫᱟᱜ ᱮᱼᱟ ᱛᱚ ᱵᱩᱥᱩᱵ ᱠᱚᱜᱮ ᱥᱮᱭᱟᱜᱼᱟ ᱵᱩᱥᱩᱵ ᱠᱚᱜᱮ ᱦᱩᱭᱩᱜᱼᱟ
ᱟᱪᱪᱷᱟ ᱦᱳᱭ ᱦᱳᱭ ᱦᱳᱭ ᱛᱟᱦᱚᱞᱮ ᱤᱭᱟᱹ ᱩᱫ ᱠᱚᱫᱚᱢ ᱡᱚᱢ ᱜᱮᱭᱟ ᱥᱮ ᱵᱟᱝᱟ ᱯᱷᱩᱴᱠᱟᱹ ᱠᱚᱫᱚ ᱩᱛᱩ ᱠᱚ
ᱦᱮᱸ ᱦᱮᱸ ᱫᱚᱢᱮ ᱡᱤᱞ ᱠᱚ ᱥᱟᱛᱮ ᱨᱟᱥᱮ ᱠᱟᱜ ᱢᱮᱥᱮ ᱫᱚᱢᱮ ᱥᱤᱵᱤᱞᱟ ᱤᱧ ᱫᱚ ᱫᱚᱢᱮᱧ ᱠᱩᱥᱤᱭᱟᱜᱼᱟ ᱟᱢ ᱫᱚ ᱵᱟᱢ ᱠᱩᱥᱤᱭᱟᱜᱼᱟ
ᱦᱮᱸ ᱠᱩᱥᱤᱭᱟᱜ ᱜᱤᱭᱟᱹᱧ ᱟᱨ ᱤᱭᱟᱹ ᱥᱚᱲᱮ ᱠᱚᱢ ᱡᱚᱢ ᱵᱟᱲᱟ ᱟᱠᱟᱟᱜᱼᱟ ᱥᱮ ᱵᱟᱝᱟ ᱚᱱᱟ ᱨᱮᱱᱟᱜ ᱥᱚᱲᱮ ᱠᱚ
ᱪᱮᱫ ᱠᱚ
ᱥᱚᱲᱮ ᱥᱚᱲᱮ
ᱥᱚᱲᱮ ᱦᱮᱸ ᱥᱚᱲᱮᱧ ᱡᱚᱢ ᱵᱟᱲᱟ ᱟᱠᱟᱫᱟ
ᱟᱪᱷᱟ ᱛᱟᱦᱞᱮ ᱟᱯᱮ ᱥᱮᱫ ᱫᱚ ᱚᱱᱟ ᱩᱫ ᱠᱚ ᱯᱤᱴᱷᱟᱹᱭ ᱜᱮᱭᱟ ᱥᱮ ᱵᱟᱝᱟ
ᱩᱫ ᱠᱚᱫᱚ ᱯᱤᱴᱷᱟᱹ ᱫᱚ ᱵᱟᱹᱧ ᱟᱸᱡᱚᱢ ᱵᱟᱲᱟ ᱟᱠᱟᱫ ᱡᱚᱢ ᱦᱚᱸ ᱵᱟᱹᱧ ᱡᱚᱢ ᱟᱠᱟᱜᱼᱟ ᱯᱤᱴᱷᱟᱹᱭ ᱜᱮᱭᱟ ᱠᱚ
ᱵᱟᱝᱟ ᱫᱚ ᱟᱦᱚᱞᱮ ᱤᱧ ᱯᱟᱞᱮᱫ ᱠᱚ ᱯᱤᱴᱷᱟᱹ ᱮᱢᱟᱱᱟᱝ ᱠᱟᱜᱼᱟ ᱟᱯᱮ ᱥᱮᱫ ᱟᱯᱮ ᱫᱤᱥᱚᱢ ᱥᱮᱫ
ᱚ ᱵᱟᱝᱟ ᱵᱟᱹᱧ ᱡᱚᱢ ᱵᱟᱲᱟ ᱟᱠᱟᱜᱼᱟ ᱟᱫᱚ ᱠᱩᱞᱤ ᱦᱩᱭᱩᱜᱼᱟ ᱮᱸ ᱟᱭᱳ ᱛᱟᱠᱚ ᱠᱩᱞᱤ ᱦᱩᱭᱩᱜᱼᱟ ᱡᱚᱢ ᱵᱟᱲᱟ ᱢᱟᱱᱮ ᱛᱮᱭᱟᱨ ᱵᱟᱲᱟ ᱠᱟᱜ ᱠᱚ ᱥᱮ ᱵᱟᱝ
ᱵᱟᱝᱟ ᱟᱞᱮ ᱫᱤᱥ ᱫᱤᱥᱚᱢ ᱥᱮᱫ ᱫᱚ ᱵᱟᱠᱚ ᱵᱮᱱᱟᱣ ᱜᱮᱭᱟ ᱵᱮᱱᱟᱣ ᱫᱚ ᱟᱫᱚ ᱵᱟ ᱯᱟᱞᱮᱫ ᱠᱚ ᱵᱮᱱᱟᱣ ᱮᱢᱟᱱ ᱟᱠᱟᱜᱼᱟ ᱞᱟᱹᱭ ᱮᱜᱼᱟᱞᱤᱧ ᱦᱳᱭ ᱛᱟᱦᱞᱮ ᱟᱯᱮ ᱥᱮᱫ ᱫᱚ ᱫᱟᱸᱥᱟᱭ ᱫᱚ ᱫᱟᱸᱥᱟᱭ ᱮ ᱫᱟᱸᱥᱟᱭ ᱮᱱᱮᱡ ᱤᱭᱟᱹ ᱪᱟᱞᱟᱜ ᱜᱮᱭᱟ ᱠᱚ ᱥᱮ ᱵᱟᱝᱟ
ᱦᱮᱸ ᱪᱟᱞᱟᱜ ᱜᱮ ᱵᱟᱠᱷᱟᱱ ᱫᱚᱢᱮ ᱚᱲᱟᱜ ᱚᱲᱟᱜ ᱠᱚᱠᱚ ᱩᱰᱩᱠᱚᱜᱼᱟ ᱫᱚᱢᱮ ᱠᱚ ᱥᱟᱡᱟᱣ ᱥᱟᱯᱲᱟᱣ ᱠᱚᱜᱼᱟ ᱠᱚᱲᱟ ᱞᱮᱠᱟ ᱠᱚ ᱥᱟᱡᱟᱣ ᱠᱚᱜᱼᱟ ᱢᱟᱱᱮ ᱠᱚᱲᱟ ᱠᱚᱫᱚ ᱠᱚᱲᱟ ᱞᱮᱠᱟ ᱫᱚ ᱵᱟᱠᱚ ᱥᱟᱡᱟᱜᱼᱟ ᱠᱩᱲᱤ ᱞᱮᱠᱟ ᱠᱚ ᱥᱟᱡᱟᱜᱼᱟ ᱠᱚᱲᱟ ᱜᱮ ᱠᱩᱲᱤ ᱞᱮᱠᱟ ᱠᱚ ᱥᱟᱡᱟᱜᱼᱟ ᱫᱚᱢᱮ ᱢᱮᱠᱟᱯ ᱦᱟᱛᱮ ᱤᱭᱟᱹ ᱯᱟᱜᱽᱨᱟ ᱦᱟᱛᱮ ᱟᱛᱮᱫ ᱴᱤᱠᱞᱤ ᱞᱤᱵᱤᱥᱴᱤᱠ ᱠᱚ ᱦᱚᱨᱚᱜ ᱟᱛᱮᱫ ᱫᱚᱢᱮ ᱠᱚ ᱥᱟᱡᱟᱜᱼᱟ
ᱚ ᱛᱟᱞᱮ ᱤᱭᱟᱹ ᱥᱮᱨᱮᱧ ᱠᱚᱢ ᱵᱟᱲᱟᱭ ᱜᱮᱭᱟ ᱥᱮ ᱵᱟᱝᱟ ᱫᱟᱸᱥᱟᱭ ᱥᱮᱨᱮᱧ ᱠᱚ
ᱟᱨ ᱫᱟᱸᱥᱟᱭ ᱥᱮᱨᱮᱧ ᱫᱚ ᱩᱱᱟᱹᱜ ᱟᱸᱴ ᱦᱚᱥᱩᱞ ᱦᱚᱸ ᱵᱟᱠᱚ ᱦᱪᱚᱤᱧᱟᱹ ᱛᱚ ᱩᱱᱟᱹᱜ ᱫᱚ ᱵᱟᱹᱧ ᱵᱟᱲᱟᱭᱟ
ᱚ ᱦᱳᱭ ᱦᱳᱭ ᱟᱢ ᱫᱚ ᱦᱳᱥᱴᱮᱞ ᱨᱮᱢ ᱛᱟᱦᱮᱸ ᱠᱟᱱᱟ ᱛᱚ ᱛᱟᱞᱦᱮ ᱩᱱᱟᱹᱜ ᱫᱚ ᱱᱟᱦᱜ ᱟᱹᱛᱩ ᱫᱤᱥᱚᱢ ᱨᱮᱱᱟᱜ ᱫᱚ ᱵᱟᱢ ᱵᱟᱰᱟᱭᱟ ᱛᱟᱦᱞᱮ ᱪᱟᱥ ᱵᱟᱥ ᱦᱳᱭ ᱦᱳᱭ ᱛᱟᱞᱦᱮ ᱪᱟᱥ ᱵᱟᱥ ᱠᱟᱹᱢᱤ ᱠᱚ ᱦᱚᱸᱢ ᱵᱟᱲᱟᱭ ᱜᱮᱭᱟ ᱥᱮ ᱵᱟᱝᱟ
ᱵᱟ ᱫᱟᱫᱟ ᱛᱟᱠᱚ ᱢᱮᱱᱟᱜ ᱠᱚᱣᱟ ᱡᱚᱛᱚ ᱜᱮ ᱤᱧ ᱫᱚ ᱚᱱᱟ ᱪᱷᱩᱴᱤ ᱨᱮᱜᱤᱧ ᱦᱤᱡᱩᱜ ᱜᱮᱭᱟ ᱵᱟᱠᱚ ᱠᱟᱹᱢᱤ ᱦᱚᱪᱚᱣᱟᱹᱧ ᱜᱮᱭᱟ ᱠᱟᱹᱢᱤ ᱫᱚ
ᱦᱳᱭ ᱦᱳᱭ
ᱟᱫᱚ ᱵᱟᱹᱧ ᱵᱟᱰᱟᱭᱟ ᱩᱱᱟᱹᱜ ᱫᱚ ᱨᱚᱦᱚᱭ ᱠᱚᱦᱚᱸ ᱵᱟᱹᱧ ᱪᱮᱫ ᱟᱠᱟᱟᱜᱼᱟ ᱟᱫᱚ ᱪᱮᱫ ᱦᱩᱭᱩᱜᱼᱟ ᱦᱟᱸᱜ ᱫᱤᱱᱮ ᱫᱤᱱᱮ
ᱦᱳᱭ ᱦᱳᱭ
ᱞᱮᱟᱹᱭ ᱜᱤᱭᱟᱹᱧ ᱪᱟᱞᱟᱜ ᱪᱟᱞᱟᱜ ᱟᱫᱚ ᱛᱤᱥᱚᱜ ᱪᱷᱩᱴᱤ ᱧᱩᱨᱩᱜᱼᱟ ᱛᱚ ᱚᱲᱟᱜ ᱨᱮᱜᱮ ᱠᱚ ᱞᱟᱹᱭᱟ ᱱᱚᱣᱟ ᱠᱟᱹᱢᱤ ᱢᱮ ᱦᱟᱱᱟ ᱠᱟᱹᱢᱤ ᱢᱮ ᱜᱚᱲᱟ ᱠᱚᱜᱮᱧ ᱫᱟᱜ ᱟᱞᱩ ᱵᱩᱨᱩ ᱫᱤᱥᱚᱢ ᱚᱲᱟᱜ ᱛᱚ ᱫᱚᱢᱮ ᱫᱟᱜ ᱨᱮᱱᱟᱜ ᱚᱥᱩᱵᱤᱫᱷᱟ ᱫᱟᱜ ᱟᱹᱜᱩ ᱠᱚ ᱪᱟᱞᱟᱣ ᱦᱩᱭᱩᱜᱼᱟ ᱟᱹᱰᱤ ᱥᱟᱺᱜᱤᱧ ᱥᱟᱺᱜᱤᱧ ᱚᱱᱟ ᱛᱮ ᱨᱚᱦᱚᱭ ᱠᱟᱹᱢᱤ ᱫᱚ ᱵᱟᱝ ᱜᱮᱠᱚ ᱵᱷᱮᱡᱟᱧ ᱜᱮᱭᱟ ᱚᱲᱟᱜ ᱨᱮᱜᱮ ᱤᱥᱤᱱ ᱵᱟᱥᱟᱝ ᱠᱤᱪᱷᱩ ᱠᱤᱪᱷᱩ ᱠᱚᱤᱪᱷᱩ ᱠᱤᱪᱷᱩᱧ ᱪᱮᱫ ᱟᱠᱟᱜᱼᱟ
ᱟᱪᱪᱷᱟ ᱟᱪᱪᱷᱟ ᱛᱟᱞᱦᱮ ᱞᱟᱹᱭᱮᱜᱼᱟᱞᱤᱧ ᱟᱯᱮ ᱥᱮᱫ ᱫᱚ ᱢᱟᱱᱮ ᱪᱮᱫ ᱢᱟᱱᱮ ᱠᱩᱧ ᱨᱮᱱᱟᱜ ᱫᱟᱜ ᱯᱮ ᱧᱩᱭ ᱜᱮᱭᱟ ᱥᱮ ᱱᱮᱛᱟᱨ ᱫᱚ ᱚᱱᱮ ᱦᱚᱯᱚᱱ ᱠᱚᱠᱚ ᱵᱟᱹᱭᱥᱟᱹᱣ ᱟᱠᱟᱫ ᱯᱮᱭᱟ
ᱵᱟᱝ ᱜᱮ ᱠᱩᱧ ᱨᱮᱱᱟᱜ ᱫᱟᱜ ᱜᱮᱞᱮ ᱧᱩᱭᱮᱜᱼᱟ ᱟᱨ ᱡᱟᱭᱜᱟ ᱡᱟᱭᱜᱟ ᱢᱟᱱᱮ ᱢᱮᱱ ᱢᱮᱱ ᱡᱟᱭᱜᱟ ᱚᱠᱟᱨᱮ ᱪᱷᱚᱠᱳ ᱠᱚ ᱚᱱᱟᱠᱨᱮ ᱤᱭᱟᱹ ᱫᱚᱠᱚ ᱵᱟᱹᱭᱥᱟᱹ ᱠᱟᱜᱼᱟ ᱢᱚᱴ ᱢᱚᱴᱚᱨ ᱠᱚᱠᱚ ᱵᱟᱹᱭᱥᱟᱹ ᱠᱟᱜᱼᱟ
ᱚ ᱟᱪᱪᱷᱟ
ᱢᱟᱱᱮ ᱚᱱᱟ ᱥᱟᱺᱜᱤᱧ ᱥᱟᱺᱜᱤᱧ ᱜᱮ ᱟᱞᱮ ᱟᱹᱰᱤ ᱥᱟᱺᱜᱤᱧ ᱥᱟᱺᱜᱤᱧ ᱫᱟᱜ ᱨᱮᱱᱟᱜ ᱠᱷᱩᱵ ᱟᱱᱟᱴ ᱚᱱᱛᱮ ᱢᱟᱱᱮ ᱵᱩᱨᱩ ᱫᱤᱥᱚᱢ ᱛᱚ ᱚᱲᱟᱜ ᱛᱚ ᱟᱹᱰᱤ ᱫᱚᱢᱮ ᱫᱟᱜ ᱨᱮᱱᱟᱜ ᱚᱥᱚᱵᱤᱫᱷᱟ ᱥᱵᱤᱫᱷᱟ ᱫᱚᱢᱱᱟ
ᱦᱳᱭ ᱦᱳᱭ ᱦᱳᱭ ᱚᱱᱠᱟ ᱜᱮ ᱟᱹᱛᱩ ᱫᱤᱥᱚᱢ ᱠᱚᱨᱮ ᱫᱚ ᱚᱱᱠᱟ ᱜᱮ ᱟᱱᱟᱴ ᱫᱟᱜ ᱞᱮᱠᱷᱟᱱ ᱦᱩᱭᱩᱜᱼᱟ ᱵᱟᱝ ᱫᱟᱜᱽ ᱞᱮᱠᱷᱟᱱ ᱦᱩᱭᱩᱜᱼᱟ ᱵᱟᱝ ᱫᱟᱜ ᱞᱮᱠᱷᱟᱱ ᱵᱟᱝ ᱦᱩᱭᱩᱜᱼᱟ ᱱᱚᱝᱠᱟ ᱜᱮ ᱟᱞᱮ ᱫᱤᱥᱚᱢ ᱨᱮᱦᱚᱸ ᱚᱱᱠᱟ ᱜᱮ ᱦᱮᱸ ᱱᱚᱝᱠᱟ ᱠᱩᱧ ᱠᱚᱨᱮ ᱜᱮ ᱱᱤᱛᱚᱜ ᱢᱟ ᱴᱮᱝᱠ ᱠᱚᱞ ᱠᱚᱦᱚᱸ ᱵᱟᱠᱚ ᱵᱟᱹᱭᱥᱟᱹᱣ ᱟᱠᱟᱫ ᱞᱮᱭᱟ ᱵᱟᱹᱭᱥᱟᱹᱣ ᱟᱞᱮᱭᱟ ᱠᱚ ᱦᱟᱸᱜ ᱵᱟᱨ ᱥᱮᱨᱢᱟ ᱯᱚᱨᱮ ᱟᱫᱚ ᱱᱤᱛᱚᱜ ᱫᱚ ᱠᱩᱧ ᱨᱮᱜᱮ ᱦᱳᱭ ᱠᱩᱧ ᱠᱚᱨᱮ ᱜᱮᱞᱮ ᱢᱟᱱᱮ ᱠᱩᱧ ᱠᱚᱨᱮᱱᱟᱜ ᱜᱮᱞᱮ ᱫᱟᱜ ᱜᱮᱞᱮ ᱧᱩ ᱵᱟᱲᱟᱭᱮᱫᱼᱟ
ᱦᱮᱸ ᱛᱚ
ᱦᱳᱭ ᱦᱳᱭ ᱛᱟᱦᱚᱞᱮ ᱟᱯᱮ ᱫᱚ ᱚᱲᱟᱜ ᱠᱚᱨᱮ ᱫᱚ ᱱᱟᱦᱟᱜ ᱱᱤᱛᱚᱜ ᱫᱚ ᱵᱮᱥ ᱵᱮᱥ ᱵᱟᱲᱟ ᱜᱮ ᱥᱮ ᱵᱟᱝ ᱜᱮ
ᱚᱸ
ᱢᱟᱱᱮ ᱪᱮᱫ ᱞᱮᱠᱟ ᱟᱯᱮ ᱥᱮᱫ ᱠᱚ ᱨᱩᱣᱟᱹ ᱵᱟᱲᱟᱜ ᱜᱮᱭᱟ ᱚᱱᱟ ᱫᱟᱜ ᱠᱚ ᱧᱩ ᱠᱚᱛᱮ?
ᱵᱟᱸ ᱚᱠᱟ ᱚᱠᱟ ᱫᱟᱜ ᱚᱱᱟ ᱤᱭᱟᱹ ᱴᱮᱝᱠᱤ ᱨᱮᱱᱟᱜ ᱟᱨ ᱢᱤᱫ ᱪᱤᱠᱟᱹ ᱞᱟᱹᱭ ᱞᱮᱠᱷᱟᱱ ᱵᱷᱟᱜᱤ ᱠᱚᱜ-ᱟ
ᱚᱱᱟ ᱫᱟᱜ ᱠᱳ ᱠᱩᱧ ᱠᱩᱧ ᱨᱮᱱᱟᱜ ᱫᱟᱜ ᱠᱚᱛᱮ ᱚᱱᱟ ᱡᱟᱦᱟᱸ ᱢᱟᱱᱮ ᱟᱯᱮᱭᱟᱜ ᱡᱟᱦᱟᱸ ᱚᱱᱠᱟ ᱦᱩᱭᱩᱜ ᱜᱮᱭᱟ ᱡᱟᱦᱟᱸ ᱮᱢᱱᱤ ᱫᱟᱜ ᱠᱚᱠᱚ ᱧᱩᱭ ᱜᱮᱭᱟ ᱚᱱᱟ ᱠᱚᱛᱮ ᱨᱩᱣᱟᱹᱲ ᱠᱚ ᱧᱟᱢ ᱠᱚ ᱜᱮᱭᱟ᱾
ᱵᱟᱝ ᱵᱟᱝ ᱦᱩᱭ ᱨᱮᱱᱟᱜ ᱠᱩᱧ ᱨᱮᱱᱟᱜ ᱫᱟᱜ ᱫᱚ ᱫᱚᱢᱮ ᱥᱤᱵᱤᱞ ᱫᱚ ᱵᱟᱝ ᱠᱚ ᱨᱩᱣᱟᱹ ᱵᱟᱲᱟ ᱟᱠᱟᱱᱟ ᱠᱩᱧ ᱨᱮᱱᱟᱜ ᱫᱟᱜ ᱠᱚᱛᱮ ᱫᱚ
ᱟᱪᱪᱷᱟ ᱦᱳᱭ ᱵᱟᱝᱟ ᱵᱟᱠᱷᱟᱡ ᱟᱞᱮ ᱥᱮᱫ ᱨᱮᱱ ᱦᱚᱲ ᱠᱚ ᱠᱟᱹᱡ ᱠᱚ ᱢᱮᱱᱮᱡ ᱢᱟᱱᱮ ᱨᱩᱣᱟᱹᱜ ᱠᱟᱱ ᱛᱟᱦᱮᱸᱜ ᱟᱠᱚ ᱪᱮᱫ ᱠᱚ ᱨᱩᱣᱟᱹ ᱠᱚ ᱫᱟᱜ ᱨᱮᱱᱟᱜ ᱨᱩᱣᱟᱹ ᱠᱚ ᱫᱚᱢᱮ ᱧᱟᱢ ᱞᱮᱫ ᱠᱚᱣᱟ ᱢᱟᱱᱮ ᱛᱟᱞᱟ ᱨᱮ ᱠᱟᱹᱡ ᱠᱷᱟᱨᱟᱯ ᱞᱮᱱᱟ ᱟᱫᱚ ᱟᱞᱮ ᱫᱚ ᱵᱞᱤᱪᱤᱝ ᱯᱟᱣᱰᱟᱨ ᱠᱚ ᱮᱢ ᱠᱟᱛᱮ ᱱᱤᱛᱚᱜ ᱫᱚᱢᱮ ᱴᱷᱤᱠ